ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱚ ᱛᱟᱦᱚᱞᱮ ᱦᱟᱸᱜ ᱠᱷᱟᱱ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱜ ᱦᱚᱸ ᱵᱟᱝ ᱦᱚᱸᱜ-ᱚᱭ ᱢᱤᱱᱟᱹᱧ ᱜᱮᱭᱟ ᱮᱠᱷᱚᱱ
ᱚ
ᱫᱟᱠᱟ ᱠᱚ ᱡᱚᱢ ᱠᱟᱛᱮ ᱮᱠᱴᱩ ᱫᱩᱲᱩᱵ ᱵᱟᱲᱟ ᱦᱩᱭ ᱠᱟᱱᱟ ᱟᱢ ᱫᱚ ᱪᱮᱫ ᱮᱢ ᱪᱤᱠᱟᱹᱭ ᱫᱟ?
ᱤᱧᱦᱚᱸ ᱦᱟᱜ ᱠᱷᱟᱱ ᱱᱚᱜᱚᱭ ᱤᱧ ᱫᱩᱲᱩᱵ ᱠᱟᱱᱟ ᱠᱷᱟᱱ ᱡᱚᱢ ᱠᱚᱫᱚ ᱟᱹᱣᱨᱤᱭᱟᱜᱼᱟ ᱡᱚᱢ ᱦᱩᱭᱩᱜ-ᱟ ᱦᱟᱸᱜ ᱠᱷᱟᱱᱚᱜ ᱢᱤᱫ ᱜᱷᱟᱲᱤᱜ ᱯᱚᱨ ᱦᱳᱭ ᱛᱟᱦᱞᱮ ᱦᱟᱸᱜ ᱠᱷᱟᱱ ᱦᱩᱸ ᱪᱮᱫ ᱱᱤᱭᱟᱹ ᱞᱟᱝ ᱨᱚᱯᱚᱲᱟ ᱞᱟᱹᱭ ᱢᱮᱥᱮ ᱡᱟᱦᱟᱸ ᱫᱚ ᱠᱷᱟᱱ ᱟᱵᱚᱣᱟᱜ ᱱᱚᱣᱟ ᱞᱟᱹᱭ ᱜᱟᱱᱚᱜ-ᱟ
ᱦᱩᱸ
ᱟᱸᱜ ᱟᱸ ᱛᱩᱢᱫᱟᱜ ᱴᱟᱢᱟᱠ ᱡᱟᱦᱟᱸ ᱠᱚ ᱢᱮᱱᱟᱜ ᱫᱚ ᱟᱵᱚᱣᱟᱜ ᱦᱳᱭ ᱥᱮ ᱚᱱᱟ ᱠᱚ ᱤᱫᱤ ᱠᱟᱛᱮᱜ ᱟᱯᱮ ᱥᱮᱫ ᱫᱚ ᱦᱟᱜ ᱠᱷᱟᱱ ᱪᱮᱫ ᱠᱚ ᱢᱮᱱᱟᱜ ᱜᱮᱭᱟ ᱚᱱᱠᱟ ᱱᱮᱛᱟᱨ ᱡᱟᱦᱟᱸ ᱯᱟᱹᱦᱤᱞ ᱠᱚ ᱱᱚᱝᱠᱟᱭᱮ ᱠᱟᱱ ᱫᱚ ᱟᱵᱚᱣᱟᱜ ᱛᱩᱢᱫᱟᱜ ᱴᱟᱢᱟᱠ ᱨᱮᱜᱽᱲᱟ ᱥᱮ ᱰᱷᱟᱠ ᱟᱨᱦᱚᱸ ᱪᱮᱫ ᱠᱚ ᱢᱮᱱᱟᱜ ᱜᱮᱭᱟ ᱚᱱᱟ
ᱚᱱᱟ ᱠᱚ ᱡᱷᱚᱛᱚ ᱜᱮ ᱢᱮᱱᱟᱜ-ᱟ ᱛᱟᱨᱯᱚᱨᱮ ᱤᱭᱟᱹ ᱪᱮᱫ ᱠᱚ ᱞᱟᱹᱭ-ᱟ ᱮᱠᱷᱚᱱ ᱫᱚ ᱮᱠᱷᱚᱱ ᱫᱚ ᱵᱤᱵᱷᱤᱱᱱᱚ ᱡᱟᱭᱜᱟ ᱨᱮ ᱯᱳᱜᱨᱟᱢ ᱠᱚᱠᱚ ᱥᱩᱨᱩ ᱟᱠᱟᱫᱟ
ᱦᱩᱸ ᱦᱩᱸ ᱦᱩᱸ
ᱧᱮᱞᱚᱜᱚᱜ ᱠᱟᱱᱟ ᱚᱱᱮ ᱮᱱᱮᱡ ᱥᱮᱨᱮᱧ ᱦᱩᱭᱩᱜ ᱠᱟᱱᱟ ᱯᱳᱜᱨᱟᱢ ᱯᱚᱨ ᱛᱟᱨᱯᱚᱨᱮ ᱢᱟᱭᱤᱠ ᱛᱮ ᱫᱚᱢᱮ ᱠᱚ ᱥᱮᱨᱮᱧ ᱵᱟᱲᱟᱭ ᱫᱟ ᱦᱮᱸ ᱛᱟᱯᱚᱨᱮ ᱩᱱᱠᱩ ᱪᱷᱟᱹᱯᱲᱤ ᱠᱚᱠᱚ ᱫᱚᱢᱮ ᱠᱚ ᱮᱱᱮᱡ ᱠᱟᱱᱟ ᱦᱮᱸ ᱥᱮ
ᱦᱩᱸ
ᱚᱱᱟ ᱠᱚ ᱵᱷᱟᱭᱨᱟᱞ ᱮᱫ ᱠᱚᱣᱟ ᱠᱚ ᱚᱱᱟ ᱠᱚ ᱧᱮᱞᱚᱜ ᱠᱟᱱᱟ ᱟᱨᱠᱤ
ᱚᱱᱟ ᱛᱮ ᱜᱮ ᱦᱟᱸᱜ ᱠᱷᱟᱱ ᱡᱟᱦᱟᱸ ᱟᱵᱚᱣᱟᱜ ᱯᱟᱹᱦᱤᱞ ᱛᱟᱦᱮᱸ ᱠᱟᱱ ᱫᱚ ᱦᱟᱸᱜ ᱠᱷᱟᱱ ᱡᱟᱦᱟᱸ ᱨᱟᱹᱥᱠᱟᱹ ᱫᱚ ᱟᱨ ᱛᱩᱢᱫᱟᱜ ᱴᱟᱢᱟᱠ ᱛᱮ ᱦᱟᱸᱜ ᱠᱷᱟᱱ ᱡᱟᱦᱟᱸ ᱱᱟᱜ ᱟᱵᱚᱣᱟᱜ ᱮᱱᱮᱡ ᱥᱮᱨᱮᱧ ᱛᱮᱦᱟᱸᱜ ᱠᱷᱟᱱ ᱵᱚᱱ ᱨᱟᱹᱥᱠᱟᱹᱭ ᱛᱟᱦᱮᱸᱫ ᱱᱮᱛᱟᱨ ᱫᱚ ᱦᱟᱸᱜ ᱠᱷᱟᱱ ᱚᱱᱟ ᱠᱚᱫᱚ ᱦᱟᱸᱜ ᱠᱷᱟᱱ ᱧᱮᱞ ᱤᱫᱤ ᱧᱮᱞ ᱧᱮᱞ ᱛᱮ ᱦᱟᱸᱜ ᱠᱷᱟᱱ ᱟᱫ ᱪᱟᱵᱟᱜ ᱠᱟᱱᱟ ᱥᱮ
ᱦᱩᱸ
ᱦᱳᱭ ᱟᱨ ᱟᱢ ᱱᱚᱣᱟ ᱫᱚ ᱠᱷᱟᱱ ᱚᱱᱟ ᱤᱫᱤ ᱠᱟᱛᱮᱪ ᱡᱟᱦᱟᱸ ᱢᱤᱫᱴᱤᱡ ᱞᱟᱹᱭ ᱢᱮ ᱡᱟᱦᱟᱸ ᱫᱚ ᱠᱷᱟᱱ ᱞᱟᱹᱭ ᱜᱟᱱᱚᱜ-ᱟ
ᱟᱪᱪᱷᱟ ᱚᱱᱟ ᱤᱫᱤ ᱠᱟᱛᱮ ᱞᱟᱹᱭᱠᱚᱜ ᱠᱟᱱᱟ ᱮ ᱱᱮᱛᱟᱨ ᱫᱚ ᱚᱱᱮ ᱡᱷᱚᱛᱚ ᱠᱚ ᱦᱤᱲᱤᱧ ᱪᱟᱵᱟᱭ ᱫᱟ ᱱᱮᱛᱟᱨ ᱫᱚ ᱯᱟᱹᱨ ᱦᱟᱺᱰᱤ ᱨᱮᱠᱚ ᱤᱭᱟᱹᱜ ᱠᱟᱱᱟ ᱦᱚᱲ ᱠᱚ ᱫᱚᱢᱮ ᱟᱨ ᱯᱨᱳᱜᱨᱟᱢ ᱠᱚ ᱠᱚᱨᱟᱣ ᱫᱟ ᱪᱟᱞᱟᱜ ᱠᱟᱱᱟ ᱠᱚ ᱢᱤᱫ ᱧᱤᱫᱟᱹ ᱠᱚ ᱮᱱᱮᱡ ᱥᱮᱨᱮᱧ ᱫᱟ ᱦᱮᱸ ᱵᱟᱝ ᱚᱱᱠᱟ ᱧᱮᱞᱚᱜ ᱠᱟᱱᱟ ᱱᱮᱛᱟᱨ ᱫᱚ ᱟᱫᱚ ᱴᱟᱢᱟᱠ ᱛᱩᱢᱫᱟᱜ ᱨᱮᱱᱟᱜ ᱫᱚ ᱵᱮᱵᱚᱦᱟᱨ ᱫᱚ ᱠᱷᱩᱵ ᱠᱷᱩᱵ ᱵᱮᱥᱤ ᱫᱚ ᱵᱟᱝ ᱦᱩᱭᱩᱜ ᱠᱟᱱᱟ ᱠᱚᱢ ᱤᱫᱤᱜ ᱠᱟᱱᱟ ᱫᱤᱱᱮᱨ ᱯᱚᱨ ᱫᱤᱱ ᱦᱮᱸ ᱚᱱᱠᱟᱱ ᱵᱮᱯᱟᱨ
ᱱᱚᱣᱟ ᱵᱚᱱᱫᱚ ᱨᱮᱭᱟᱜ ᱠᱷᱟᱱ ᱪᱮᱫ ᱞᱮᱠᱟ ᱠᱟᱛᱮ ᱵᱚᱱᱫᱚ ᱜᱟᱱᱚᱜ-ᱟ ᱠᱟᱹᱴᱤᱡ ᱞᱟᱹᱭᱟᱹᱧ ᱢᱮᱥᱮ ᱢᱟ
ᱟᱫᱚ ᱦᱚᱸᱜ-ᱚᱭ ᱡᱮ ᱞᱟᱹᱭ ᱦᱩᱭᱩᱜ-ᱟ ᱚᱸᱭ ᱵᱟᱯᱞᱟ ᱠᱚᱨᱮ ᱵᱟ ᱡᱟᱦᱱᱟᱜ ᱠᱚ ᱨᱮ ᱜᱮ ᱱᱮᱛᱟᱨ ᱫᱚ ᱚᱱᱮ ᱢᱟᱭᱤᱠ ᱜᱮᱠᱚ ᱟᱹᱜᱩᱭ ᱫᱟ ᱦᱮᱸ ᱢᱟᱭᱤᱠ ᱠᱚ ᱰᱤᱡᱮ ᱠᱚ ᱵᱚᱠᱥ ᱠᱚ ᱵᱚᱦᱩ ᱨᱚᱠᱚᱢ ᱵᱮᱯᱟᱨ ᱱᱮᱛᱟᱨ ᱫᱚ ᱟᱫᱚ ᱚᱱᱟ ᱠᱚᱫᱚ ᱵᱟᱠᱚ ᱵᱮᱵᱚᱦᱟᱨ ᱫᱟ ᱴᱟᱢᱟᱠ ᱛᱩᱢᱫᱟᱜ ᱟᱛᱮᱜ ᱜᱮ ᱢᱤᱫᱴᱟᱝ ᱫᱚᱝ ᱮᱱᱮᱡ ᱦᱩᱭᱩᱜ-ᱟ ᱥᱮ ᱡᱟᱦᱟᱱᱟᱜ ᱤᱭᱟᱹ ᱮᱱᱮᱡ ᱯᱚᱨᱚᱵ ᱮᱱᱮᱡ ᱦᱩᱭᱩᱜ-ᱟ
ᱦᱮᱸ ᱦᱮ ᱚᱱᱟ ᱠᱚ ᱦᱟᱜ ᱠᱷᱟᱱ ᱡᱟᱦᱟᱸ ᱫᱚ ᱞᱟᱹᱭ ᱜᱟᱱᱚᱜ-ᱟ ᱱᱚᱣᱟ
ᱟᱵᱚᱣᱟᱜ ᱵᱟᱯᱞᱟ ᱥᱮ ᱦᱟᱸᱜ ᱠᱷᱟᱱ ᱡᱟᱦᱟᱸᱱᱟᱜ ᱯᱚᱨᱚᱵ ᱠᱚᱨᱮ ᱟᱹᱰᱤ ᱡᱟᱭᱜᱟ ᱨᱮ ᱦᱟᱸᱜ ᱠᱷᱟᱱ ᱧᱮᱞᱚᱜᱚᱜ ᱠᱟᱱᱟ ᱦᱮᱜ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ